ᱪᱮᱞᱮ ᱜᱚ ᱜᱚᱝᱠᱮ? ᱦᱩᱸ ᱦᱩᱸ ᱟᱸᱡᱚᱢᱚᱜ ᱠᱟᱱᱟ, ᱦᱩᱸ ᱥᱟᱹᱜᱩᱱ ᱥᱤᱸᱜᱟᱹᱲ᱾ ᱚᱦᱚᱻᱢ ᱟᱫᱚ ᱪᱮᱫ ᱠᱚ ᱪᱮᱻᱫ ᱪᱮᱜ ᱞᱮᱠᱟ ᱢᱮᱱᱟᱜ ᱵᱤᱱᱟ ᱛᱟᱦᱮᱞᱮ ᱱᱟᱯᱟᱭ ᱵᱟᱲᱟ ᱜᱮᱛᱚ?
ᱦᱳᱭ ᱱᱤᱛᱚᱜ ᱦᱟᱸᱜ ᱫᱚᱻᱜ ᱱᱟᱯᱟᱭ ᱵᱟᱲᱟ ᱜᱮ ᱢᱮᱱᱟᱜ ᱟᱠᱟᱫ ᱞᱤᱧᱟ, ᱟᱵᱮᱱ ᱚᱠᱟ ᱞᱮᱠᱟ ᱢᱮᱱᱟᱜ ᱵᱮᱱᱟ?
ᱟᱹᱞᱤᱧ ᱦᱚᱸ ᱱᱟᱯᱟᱭ ᱵᱟᱲᱟ ᱜᱮ, ᱟᱫᱚ ᱡᱮᱛᱮ ᱱᱚᱜᱼᱚᱭ ᱵᱚᱨᱥᱟ ᱫᱤᱱ ᱛᱚ ᱫᱚᱢᱮ ᱠᱚ ᱨᱩᱣᱟᱹ ᱵᱟᱲᱟᱜ ᱠᱟᱱᱟ, ᱟᱫᱚ ᱟᱯ- ᱯᱮ ᱥᱮᱫ ᱫᱚ ᱪᱮᱠᱟ ᱨᱩᱣᱟᱹ ᱵᱟᱲᱟᱜ ᱠᱟᱱᱟ ᱥᱮ ᱵᱟᱠᱚ ᱨᱩᱣᱟᱹ ᱵᱟᱲᱟᱜ ᱠᱟᱱᱟ ᱚᱸᱠᱟ, ᱟᱞᱮ ᱥᱮᱫ ᱢᱟ ᱫᱚᱢᱮ ᱠᱚ ᱨᱩᱣᱟᱹ ᱵᱟᱲᱟᱜ ᱠᱟᱱ ᱫᱚ?
ᱦᱮᱸ ᱟᱞᱮ ᱥᱮᱱ ᱦᱚᱸ ᱚᱱᱠᱟ ᱜᱮ ᱟᱪᱠᱟ ᱫᱟᱜ ᱛᱚ ᱡᱟᱦᱟᱸᱭ ᱠᱚ ᱞᱚᱦᱚᱫ ᱵᱟᱲᱟ ᱦᱩᱭᱩᱜ ᱠᱟᱱᱟ ᱩᱱᱠᱩ ᱫᱚ ᱨᱩᱣᱟᱹ ᱦᱟᱹᱥᱩ ᱢᱟ ᱦᱩᱭᱩᱜ ᱠᱟᱱ ᱜᱮ᱾
ᱦᱩᱸ
ᱛᱟᱯᱚᱨ ᱚᱱᱠᱟᱜᱮ ᱠᱟᱹᱢᱤ ᱫᱤᱱ ᱛᱚ ᱟᱫᱚ ᱢᱮᱱ ᱦᱩᱭᱩᱜ ᱠᱟᱱᱟ ᱡᱮ ᱨᱩᱣᱟᱹ ᱦᱟᱹᱥᱩ ᱧᱚᱜ ᱞᱮᱠᱷᱟᱱ ᱫᱚ ᱟᱹᱰᱤ ᱦᱟᱸᱜ ᱵᱟᱝ ᱡᱩᱛᱩᱜᱼᱟ ᱛᱚ ᱟᱫᱚ ᱛᱮ ᱦᱚᱸ ᱱᱮ ᱦᱚᱲ ᱫᱚ ᱟᱹᱰᱤ ᱥᱚᱛᱚᱨᱠᱚ ᱠᱟᱛᱮᱜ ᱜᱮ ᱩᱰᱩᱠ ᱵᱟᱲᱟ ᱦᱩᱭᱩᱜ ᱠᱟᱱᱟ ᱪᱷᱟᱛᱟ ᱠᱚ ᱟᱛᱮᱜ ᱠᱚ ᱟᱛᱮᱜ ᱟ ᱟᱵᱤᱱ ᱫᱚ ᱚᱠᱟ ᱞᱮᱠᱟ ᱥᱟᱯᱲᱟᱣ ᱦᱮᱱᱟᱜ ᱵᱤᱱᱟ ᱱᱤᱭᱟᱹ ᱵᱟᱨ ᱪᱟᱥ ᱠᱟᱹᱢᱤ ᱞᱟᱹᱜᱤᱫ ᱛᱮ?
ᱦᱮᱸ ᱟᱞᱤᱧ ᱦᱚᱸ ᱡᱮ ᱪᱟᱥ ᱠᱟᱹᱢᱤ ᱞᱟᱹᱜᱤᱫ ᱛᱮ ᱥᱟᱯᱲᱟᱣ ᱫᱚ ᱦᱳᱭ ᱠᱟᱱᱟ ᱛᱟᱯᱚᱨᱮ ᱟᱞᱤᱧ ᱢᱟ ᱟᱫᱚ ᱚᱞᱚᱜ ᱯᱟᱲᱦᱟᱣ ᱨᱮᱱᱟᱜ ᱤᱫᱤ ᱠᱚᱛᱮ ᱟᱫᱚ ᱯᱷᱟᱥ ᱯᱷᱟᱸᱠ ᱥᱮᱜ ᱨᱮ ᱢᱮᱱᱟᱜ ᱞᱤᱧᱟᱹ ᱟᱫᱚ ᱚᱲᱟᱜ ᱠᱚᱥᱮᱜ ᱫᱚ ᱪᱟᱥ ᱠᱟᱹᱢᱤ ᱫᱚ ᱥᱩᱨ ᱤᱫᱤᱭᱟ ᱟᱠᱟᱱ ᱜᱮᱭᱟ ᱟᱨᱚ ᱮᱦᱚᱵ ᱟᱠᱟᱱ ᱜᱮᱭᱟ ᱛᱟᱦᱞᱮ ᱟᱹᱵᱤᱱ ᱫᱚ ᱛᱟᱦᱚᱞᱮ ᱪᱮᱜ ᱞᱮᱠᱟ? ᱟᱵᱤᱱ ᱦᱚᱸ ᱚᱱᱠᱟ ᱚᱲᱟᱜ ᱠᱚ ᱥᱮᱜ ᱨᱮᱜᱮ ᱥᱮ ᱚᱱᱠᱟ ᱯᱷᱟᱸᱠ ᱠᱚ ᱥᱮᱜ ᱨᱮ ᱢᱮᱱᱟᱜ ᱵᱤᱱᱟ?
ᱟᱞᱤᱱ ᱫᱚ ᱦᱟᱸᱜ ᱱᱤᱛᱚᱜ ᱫᱚ ᱠᱟᱹᱢᱤ ᱫᱤᱱ ᱠᱟᱹᱢᱤ ᱨᱮᱜᱮ ᱦᱮᱱᱟᱜ ᱟᱞᱤᱧᱤᱜ ᱢᱟᱱᱮ ᱚᱲᱟᱜ ᱠᱚᱨᱮᱱᱟᱜ ᱠᱟᱹᱢᱤ ᱜᱮ᱾
ᱟᱪᱪᱷᱟ ᱟᱪᱪᱷᱟ᱾ ᱟᱨ ᱤᱭᱟᱹ ᱠᱚᱫᱚ ᱛᱟᱦᱚᱞᱮ ᱟᱫᱚ ᱪᱮᱜ ᱠᱚ ᱵᱚ ᱠᱟᱹᱢᱤ ᱠᱟᱹᱢᱤ ᱠᱟᱡ ᱠᱟᱹᱢᱤ ᱠᱚᱫᱚ ᱪᱮᱜ ᱠᱚᱵᱤᱱ ᱠᱟᱹᱢᱤ ᱵᱟᱲᱟᱭᱮᱫᱟ ᱛᱟᱦᱚᱞᱮ ᱱᱤᱭᱟᱹ ᱠᱚᱴ ᱟᱵᱤᱱ ᱫᱚ ᱥᱮ ᱵᱟᱹᱵᱤᱱ ᱠᱟᱹᱢᱤ ᱵᱟᱲᱟᱭᱮᱫᱟ ᱵᱚᱨᱥᱟ ᱫᱤᱱ ᱢᱟ ᱥᱮᱴᱮᱨ ᱟᱠᱟᱱᱟ ᱪᱟᱥ ᱠᱟᱹᱢᱤ ᱢᱟ ᱦᱟᱜ ᱠᱟᱹᱢᱤ ᱜᱮ ᱦᱩᱭᱩᱜ ᱛᱟᱵᱚᱱᱟ᱾
ᱦᱮᱸ ᱱᱮ ᱦᱚᱲ ᱫᱚ ᱦᱟᱸᱜ ᱱᱤᱛᱚᱜ ᱫᱚ ᱚᱲᱟᱜ ᱠᱷᱚᱱᱟᱜ ᱠᱟᱹᱢᱤ ᱜᱮ ᱵᱟᱜᱟᱣ ᱵᱟᱲᱟᱭ ᱦᱩᱭᱩᱜ ᱛᱟᱦᱞᱮ ᱟᱨ ᱵᱟᱦᱮᱨ ᱚᱱᱟᱠᱷᱚᱱ ᱵᱟᱹᱲᱛᱤ ᱫᱚ ᱦᱟᱸᱜ ᱵᱟᱦᱨᱮ ᱠᱟᱹᱢᱤ ᱫᱚ ᱵᱟᱝ ᱪᱟᱞᱟᱣ ᱵᱟᱲᱟ ᱦᱩᱭ ᱠᱟᱱᱟ᱾ ᱢᱟᱱᱮ ᱚᱲᱟᱜ ᱫᱩᱣᱟᱹᱨ ᱠᱚᱨᱮ ᱡᱟᱦᱟᱸ ᱠᱟᱹᱢᱤ ᱠᱚ ᱧᱟᱢ ᱚᱱᱛᱮ ᱪᱮ ᱦᱟᱱᱤ ᱚᱲᱟᱜ ᱱᱟᱹᱭ ᱚᱲᱟᱜ ᱠᱚᱨᱮ ᱠᱟᱹᱢᱤ ᱥᱮ ᱦᱟᱱᱟ ᱠᱚᱨᱮ ᱦᱟᱹᱱᱤ ᱱᱟᱹᱭᱟᱜ ᱥᱚᱵᱡᱤ ᱯᱚᱨᱚᱯ ᱠᱚ ᱨᱚᱦᱚᱭ ᱦᱟᱱᱟ ᱱᱟ ᱪᱟᱥ ᱜᱚᱲᱚ ᱠᱚ ᱚᱱᱠᱟ ᱠᱚ ᱟᱨ ᱪᱟᱞᱟᱣ ᱵᱟᱲᱟ ᱦᱩᱭ ᱟᱠᱟᱱᱟ ᱛᱚ ᱚᱱᱟ ᱠᱷᱚᱱ ᱵᱟᱦᱨᱮ ᱜᱮ ᱦᱟᱜ ᱵᱟᱨ ᱵᱟᱨᱦᱚᱨ ᱫᱚ ᱵᱟᱝ ᱪᱟᱞᱟᱣ ᱦᱩᱭ ᱟᱠᱟᱱᱟ᱾
ᱟᱪᱪᱷᱟ ᱟᱪᱪᱷᱟ ᱟᱪᱪᱷᱟ ᱟᱨ ᱛᱟᱦᱚᱞᱮ ᱛᱚ
ᱡᱚᱢᱚᱱ ᱟᱫᱚ ᱦᱩᱭᱮᱱᱟ ᱥᱮ ᱟᱹᱣᱨᱤ?
ᱡᱚᱢ ᱵᱟᱲᱟ ᱠᱚᱫᱚ ᱟᱹᱣᱨᱤ ᱦᱩᱭᱩᱜᱼᱟ ᱟᱫᱚ ᱟᱞᱮ ᱢᱟ ᱚᱝᱠᱟ ᱱᱚᱴᱟ ᱫᱚ ᱦᱟᱜ ᱱᱚᱴᱟ ᱫᱚ ᱵᱟᱝ ᱡᱚᱢ ᱵᱟᱲᱟ ᱦᱩᱭᱩᱜ ᱜᱮᱭᱟ ᱫᱚᱥ ᱴᱟ ᱥᱮᱜ ᱡᱚᱢ ᱵᱟᱲᱟ ᱦᱩᱭᱩᱜ ᱜᱮᱭᱟ ᱛᱟᱦᱮ ᱟᱯᱮ ᱫᱚᱯᱮ ᱡᱚᱢ ᱵᱟᱲᱟ ᱠᱮᱫᱟ ᱥᱮ ᱟᱹᱣᱨᱤ?
ᱦᱳᱭ ᱟᱛᱳ ᱚᱲᱟᱜ ᱨᱮᱢᱟᱛᱚ ᱦᱟᱸᱜ ᱢᱮᱱ ᱜᱟᱱᱚᱜᱼᱟ ᱡᱮ ᱠᱟᱹᱢᱤ ᱞᱟᱸᱜᱟ ᱦᱚᱲᱢᱚ ᱫᱚ ᱢᱮᱱ ᱜᱟᱱᱚᱜᱼᱟ ᱞᱟᱦᱟᱛᱮ ᱡᱚᱢ ᱠᱟᱛᱮ ᱡᱤᱨᱟᱹᱣ ᱜᱮ ᱱᱟᱯ ᱱᱟᱯᱟᱭ ᱦᱩᱭᱩᱜᱼᱟ ᱟᱨᱚ ᱜᱟᱯᱟ ᱥᱮᱫᱟᱜ ᱠᱷᱚᱱ ᱠᱟᱹᱢᱤ ᱪᱷᱩᱴᱟᱹᱣ ᱦᱩᱭᱩᱜᱼᱟ ᱛᱚ ᱦᱮᱸ ᱟᱫᱚ ᱦᱟᱸᱜ ᱚᱱᱟ ᱠᱟᱹᱢᱤ ᱪᱷᱩᱴᱟᱹᱣ ᱦᱚᱛᱮᱜ ᱛᱮ ᱱᱤᱛᱚᱜ ᱫᱚ ᱛᱟᱦᱚᱞᱮ ᱛᱮᱦᱮᱧ ᱢᱟᱛᱚ ᱦᱟᱸᱜ ᱚᱱᱠᱟ ᱚᱱᱠᱟ ᱢᱟᱱᱮ ᱫᱤᱱ ᱵᱮᱞᱟ ᱢᱟᱛᱚ ᱦᱟᱸᱜ ᱠᱟᱹᱢᱤ ᱦᱩᱭᱩᱜ ᱜᱤ ᱟᱫᱚ ᱦᱚᱲᱢᱚ ᱞᱟᱸᱜᱟ ᱡᱤᱨᱟᱹᱣ ᱫᱚ ᱞᱚᱜᱚᱱ ᱧᱚᱜ ᱤᱥᱤᱱ ᱵᱟᱥᱟᱝ ᱠᱟᱛ ᱛᱮᱫ ᱡᱚᱢ ᱠᱟᱛᱮᱜ ᱡᱟᱹᱯᱤᱫ ᱞᱮᱠᱷᱟᱱ ᱜᱟᱯᱟ ᱥᱮᱛᱟᱜ ᱟᱨ ᱞᱚᱜᱚᱱ ᱧᱚᱜ ᱞᱮ ᱥᱮᱱ ᱫᱟᱲᱮᱭᱟᱜ ᱠᱟᱹᱢᱤ ᱨᱮ
ᱚ ᱦᱚᱸ ᱦᱚᱸ ᱟᱪᱪᱷᱟ ᱦᱮᱸ ᱚᱱᱟ ᱟᱹᱛᱳ ᱚᱲᱟᱜ ᱠᱚᱨᱮ ᱢᱟ ᱞᱚᱜᱚᱱ ᱞᱚᱜᱚᱱ ᱜᱮᱠᱚ ᱡᱚᱢᱟ ᱟᱫᱚ ᱟᱹᱛᱳ ᱟᱞᱮ ᱢᱟ ᱟᱫᱚ ᱱᱤᱛᱚᱜ ᱫᱚ ᱟᱛᱳ ᱚᱲᱟᱜ ᱥᱮᱫ ᱨᱮᱫᱚ ᱵᱟᱹᱱᱩᱜ ᱜᱮᱭᱟ᱾
ᱟᱪᱪᱷᱟ ᱛᱟᱦᱞᱮ ᱟᱯᱮ ᱫᱚ ᱦᱟᱸᱜ ᱱᱤᱛᱚᱜ ᱫᱚ ᱟᱹᱛᱳ ᱫᱤᱥᱚᱢ ᱠᱷᱚᱱ ᱫᱚ ᱦᱟᱸᱜ ᱪᱷᱟᱲᱟ ᱨᱮ ᱦᱮᱱᱟᱜ ᱯᱮᱭᱟ ᱟᱫᱚ ᱦᱮᱸ ᱢᱟ ᱯᱟᱲᱦᱟᱜ ᱛᱟᱵᱚᱱᱯᱮ ᱟᱹᱰᱤ ᱱᱟᱯᱟᱭ ᱠᱟᱛᱷᱟ ᱟᱸᱡᱚᱢ ᱠᱟᱛᱮᱜ ᱟᱞᱮ ᱟᱹᱰᱤ ᱨᱟᱹᱥᱠᱟᱹ ᱞᱮ ᱵᱩᱡ ᱫᱟ ᱟᱞᱮ ᱢᱟᱛᱚ ᱦᱟᱸᱜ ᱯᱟᱲᱦᱟᱜ ᱯᱟᱲᱦᱟᱜ ᱛᱮᱜᱮ ᱚᱱᱠᱟ ᱠᱷᱚᱨᱪᱟ ᱵᱟᱝ ᱛᱟᱦᱮᱸᱜ ᱞᱮ ᱵᱟᱹᱜᱤ ᱵᱟᱲᱟᱣ ᱠᱟᱫᱟ ᱱᱟᱥᱮ ᱫᱚ ᱯᱟᱲᱦᱟᱣ ᱦᱩᱭ ᱠᱟᱱᱟ ᱛᱚ ᱚᱱᱠᱟ ᱚᱞ ᱩᱨᱩᱢ ᱞᱮᱠᱟ ᱫᱚ ᱯᱟᱲᱦᱟᱣ ᱦᱩᱭ ᱠᱟᱱᱟ ᱵᱟᱹᱲᱛᱤ ᱫᱚ ᱵᱟᱝ ᱯᱟᱲᱦᱟᱣ ᱦᱩᱭ ᱠᱟᱱᱟ᱾
ᱚ ᱟᱫᱚ ᱤᱭᱟᱹ ᱠᱚᱫᱚ ᱛᱟᱦᱚᱞᱮ ᱚᱱᱠᱟ ᱪᱟᱥᱵᱟᱥ ᱠᱟᱹᱢᱤ ᱠᱚᱫᱚ ᱛᱤ ᱛᱤᱱᱟᱹᱜ ᱯᱮ ᱫᱷᱩᱨᱟᱹᱣ ᱠᱟᱫᱟ ᱢᱟᱱᱮ ᱥᱮ ᱟᱹᱣᱨᱤ ᱥᱮ ᱞᱟᱦᱟ ᱜᱚᱫᱟ᱾
ᱦᱩᱸ ᱪᱟᱥ ᱵᱟᱥ ᱠᱟᱹᱢᱤ ᱠᱚᱫᱚ ᱫᱷᱩᱨᱟᱹᱣ ᱵᱟᱲᱟ ᱦᱩᱭ ᱜᱚᱫ ᱟᱠᱟᱱ ᱜᱮᱭᱟ᱾
ᱟᱪᱪᱷᱟ ᱟᱪᱪᱷᱟ ᱟᱨ ᱚᱱᱠᱟ ᱪᱮᱫ ᱟᱫᱚ ᱪᱟᱥᱵᱟᱥ ᱠᱚᱫᱚ ᱦᱩᱲᱩ ᱮᱠᱞᱟ ᱜᱮᱯᱮ ᱨᱚ ᱦᱩᱲᱩ ᱜᱮ ᱥᱮ ᱠᱷᱟᱹᱞᱤᱱᱟᱜ ᱯᱮ ᱨᱚᱦᱚᱭᱟ ᱥᱮ ᱚᱱᱠᱟ ᱡᱚᱢ ᱡᱤᱱᱤᱥ ᱟᱵᱚ ᱢᱟ ᱟᱱᱟᱡᱽ ᱥᱚᱵᱽᱡᱤ ᱢᱟ ᱫᱚᱨᱠᱟᱨ ᱛᱟᱵᱚᱱᱟ ᱚᱱᱟ ᱠᱚᱫᱚ ᱫᱚᱯᱮ ᱨᱚᱦᱚᱭ ᱵᱟᱲᱟᱭᱟ ᱥᱮ ᱵᱟᱝ? ᱦᱤᱛᱚ ᱵᱚᱨᱥᱟ ᱫᱤᱱ ᱫᱚ᱾
ᱮᱸ ᱱᱮᱛᱟᱨ ᱫᱚ ᱦᱟᱸᱜ ᱟᱱᱟᱡᱽ ᱥᱚᱵᱽᱡᱤ ᱠᱚᱫᱚ ᱮᱸ ᱟᱠᱷᱨᱤᱧ ᱞᱮᱠᱟ ᱫᱚ ᱵᱟᱝ ᱛᱚ ᱚᱲᱟᱜ ᱡᱚᱢ ᱞᱮᱠᱟ ᱫᱚ ᱦᱟᱸᱜ ᱨᱚᱦᱚᱭ ᱜᱮ ᱦᱩᱭᱩᱜ ᱜᱮᱭᱟ ᱡᱟᱣ ᱥᱮᱨᱢᱟ ᱞᱮᱠᱟᱜᱮ ᱱᱤᱭᱟᱹ ᱥᱮᱨᱢᱟ ᱦᱚᱸ ᱨᱚᱦᱚᱭ ᱦᱩᱭ ᱠᱟᱱᱟ ᱟᱨ ᱮᱸ ᱦᱩᱲᱩ ᱦᱚᱸ ᱱᱚᱜ-ᱚᱭ ᱦᱟᱸᱜ ᱨᱚᱦᱚᱭ ᱢᱟᱛᱚ ᱮᱛᱚᱦᱚᱵ ᱟᱠᱟᱱᱟ ᱛᱚ ᱱᱮ ᱦᱚᱲ ᱦᱚᱸ ᱚᱱᱟ ᱠᱚᱜᱮ ᱱᱤᱛᱚᱜ ᱫᱚ ᱠᱟᱹᱢᱤ ᱨᱮᱭᱟᱜ ᱵᱟᱡᱷᱟᱣ ᱦᱩᱭ ᱟᱠᱟᱱᱟ᱾
ᱦᱩᱸ ᱦᱩᱸ᱾ ᱟᱨ ᱛᱟᱦᱚᱞᱮ ᱤᱭᱟᱹ ᱠᱚᱫᱚ ᱪᱮᱫ ᱠᱚ ᱚᱱᱮ ᱤᱭᱟᱹ ᱠᱚᱫᱚ ᱛᱟᱦᱚᱞᱮ ᱪᱮᱫᱠᱟᱯᱮ ᱨᱚᱦᱚᱭᱟ ᱚᱱᱟ ᱠᱩᱸᱱᱫᱽᱨᱤ ᱠᱚᱫᱚ ᱚᱱᱟ ᱠᱩᱸᱱᱫᱽᱨᱤ ᱠᱚᱫᱚ ᱪᱮᱫᱠᱟ ᱯᱮ ᱨᱚᱦᱚᱭᱟ ᱚᱱᱠᱟ ᱢᱟᱨᱮ ᱠᱚ ᱱᱟᱹᱲᱤ ᱠᱚ ᱟᱹᱜᱩ ᱠᱟᱛᱮᱜ ᱜᱮᱯᱮ ᱨᱚᱦᱚᱭᱟ ᱥᱮ ᱚᱱᱠᱟ ᱯᱟᱞᱮ ᱪᱟᱨᱟ ᱠᱚ ᱧᱟᱢᱚᱜ ᱜᱮᱭᱟ ᱥᱮ ᱪᱮᱫ ᱟᱯᱮᱥᱮᱫ ᱫᱚ?
ᱦᱳᱭ ᱟᱫᱚ ᱦᱟᱸᱜ ᱵᱟᱡᱟᱨ ᱥᱮᱱ ᱨᱮᱫᱚ ᱦᱟᱸᱜ ᱢᱮᱱ ᱜᱟᱱᱚᱜᱼᱟ ᱟᱞᱮ ᱥᱮᱱ ᱫᱚ ᱡᱚᱛᱚ ᱟ ᱵᱟᱲᱜᱮ ᱵᱟᱲᱜᱮᱛᱮ ᱟᱹᱰᱤ ᱦᱚᱲᱟᱜ ᱜᱮ ᱟᱢᱫᱟ ᱦᱚᱲᱟᱜ ᱜᱮ ᱮᱸ ᱠᱩᱸᱫᱽᱨᱤ ᱠᱚᱢᱟ ᱛᱚ ᱢᱮᱱᱟᱜ ᱛᱟᱠᱚ ᱜᱮ ᱮᱸ ᱱᱚᱝᱠᱟ ᱫᱟᱨᱮ ᱨᱮᱠᱚ ᱤᱭᱟᱹᱜ ᱨᱮᱠᱚ ᱤᱱᱟᱹ ᱠᱚᱨᱮ ᱠᱷᱚᱱᱜ ᱜᱮ ᱟᱞᱮ ᱫᱚ ᱱᱟᱹᱲᱤ ᱠᱚ ᱦᱟᱸᱜ ᱜᱮᱫ ᱟᱹᱜᱩ ᱠᱟᱛᱮ ᱞᱮ ᱟᱸ ᱨᱚᱦᱚᱭ ᱵᱟᱲᱟ ᱠᱟᱜᱼᱟ ᱟᱨ ᱫᱟᱜ ᱡᱟᱭᱜᱟ ᱨᱮ ᱨᱚᱦᱚᱭ ᱞᱮ ᱠᱷᱟᱱ ᱫᱚ ᱟ ᱢᱟᱱᱮ ᱫᱟᱜ ᱵᱟᱝ ᱚᱵᱷᱟᱵᱽ ᱚᱪᱚᱣᱟᱜ ᱦᱩᱭᱩᱜᱼᱟ ᱛᱟᱦᱚᱞᱮ ᱠᱷᱟᱱ ᱜᱮ ᱚᱸᱰᱮ ᱠᱷᱚᱱ ᱫᱚ ᱚᱢᱚᱱᱮᱱ ᱜᱮᱭᱟ, ᱟᱫᱚ ᱚᱱᱟ ᱠᱷᱚᱱᱸᱜᱮ ᱟᱫᱚ ᱱᱟᱹᱲᱤ ᱫᱚ ᱦᱟᱸᱜ ᱫᱟᱨᱮ ᱨᱮ ᱨᱟᱠᱟᱵ ᱮᱱ ᱜᱮ ᱟᱨ ᱚᱸᱰᱮ ᱜᱮ ᱡᱚ ᱵᱟᱲᱟ ᱦᱩᱭᱩᱜᱼᱟ᱾
ᱚᱦᱚ ᱟᱪᱪᱷᱟ ᱟᱪᱪᱷᱟ ᱟᱞᱮ ᱥᱮ ᱦᱚᱸ ᱚᱱᱠᱟ ᱜᱮ᱾ ᱟᱫᱚ ᱚᱱᱟ ᱯᱳᱴᱳᱞ ᱠᱚᱫᱚ ᱯᱳᱴᱳᱞ ᱠᱚᱫᱚ ᱯᱮ ᱨᱚᱦᱚᱭ ᱵᱟᱲᱟᱣ ᱠᱟᱫᱟ ᱥᱮ ᱵᱟᱝ ᱯᱳᱴᱳᱞ ᱡᱮᱢᱚᱱ ᱚᱱᱟ ᱫᱚ ᱠᱟᱹᱴᱤᱡ ᱡᱳᱨ ᱜᱮᱭᱟ ᱚᱱᱟ ᱦᱚᱸ ᱪᱮᱫᱠᱟ ᱪᱟᱥ ᱨᱮ ᱪᱮᱫᱠᱟ ᱠᱷᱟᱹᱴᱟᱹᱱᱤ ᱜᱮᱭᱟ ᱚᱱᱠᱟ ᱜᱮ ᱟᱨᱠᱤ ᱤᱭᱟᱹ ᱫᱟᱢ ᱠᱚᱦᱚᱸ ᱦᱮᱱᱟᱜᱼᱟ ᱟᱫᱚ ᱚᱱᱟ ᱫᱚ ᱟᱨᱠᱤ ᱚᱱᱟ ᱫᱚ ᱪᱟᱨᱟ ᱫᱚ ᱠᱚᱫᱚ ᱱᱟᱹᱲᱤ ᱛᱮ ᱫᱚ ᱵᱟᱝ ᱜᱟᱱᱚᱜᱼᱟ, ᱚᱱᱟ ᱫᱚ ᱤᱡᱟᱹᱣ ᱦᱩᱭᱩᱜᱼᱟ, ᱠᱤᱨᱤᱧ ᱟᱹᱜᱩ ᱦᱩᱭᱩᱜᱼᱟ ᱚᱱᱠᱟ ᱠᱟᱛᱮᱫ ᱨᱚᱦᱚᱭ ᱦᱩᱭᱩᱜᱼᱟ᱾ ᱟᱫᱚ ᱟᱯᱮ ᱫᱚᱯᱮ ᱨᱚᱦᱚᱭ ᱵᱟᱲᱟᱭ ᱜᱮᱭᱟ ᱥᱮᱵᱟᱝ ᱯᱳᱴᱳᱞ ᱠᱚ ᱚᱱᱟ ᱢᱟ ᱟᱞᱮᱫ ᱫᱚ ᱟᱹᱰᱤ ᱟᱭᱢᱟ ᱴᱟᱠᱟ ᱜᱮᱞᱮ ᱧᱟᱢ ᱜᱮᱭᱟ ᱚᱱᱟ ᱠᱚ ᱟᱹᱷᱨᱤᱧ ᱵᱟᱲᱟ ᱠᱟᱛᱮ ᱜᱮ᱾
ᱟᱞᱮ ᱫᱚ ᱦᱟᱸᱜ ᱯᱚᱴᱚᱞ ᱠᱚᱫᱚ ᱦᱟᱸᱜ ᱵᱟᱝᱞᱮ ᱪᱟᱥ ᱜᱮᱭᱟ᱾ ᱯᱚᱴᱚᱞ ᱛᱟᱦᱮᱱ ᱫᱚ ᱟᱞᱮᱥᱱ ᱫᱚ ᱢᱟᱱᱮ ᱵᱟᱝ ᱦᱩᱭᱩᱜ ᱜᱮᱭᱟ ᱥᱮ ᱪᱤᱠᱟᱹ ᱜᱮᱭᱟ, ᱛᱚᱵᱮ ᱟᱞᱮᱫ ᱴᱟ ᱦᱚᱸ ᱵᱟᱞᱮ ᱪᱮᱥᱴᱟᱣ ᱟᱠᱟᱫᱟ ᱡᱮ ᱜᱮᱞᱟᱭᱟᱵᱚᱱ᱾ ᱪᱮᱫᱞᱮᱠᱟ ᱦᱩᱭᱩᱜᱼᱟ ᱥᱮ ᱵᱟᱝ ᱛᱚᱵᱮ ᱮᱴᱟᱜ ᱠᱤᱪᱷᱩ ᱠᱚᱞᱮ ᱪᱟᱥ ᱵᱟᱲᱟᱣ ᱠᱟᱫᱟ ᱥᱩᱫᱽᱨᱤ ᱠᱚᱢᱟᱛᱚ ᱦᱩᱭᱩᱜ ᱜᱮᱭᱟ᱾ ᱛᱚ ᱟᱞᱮᱫ ᱫᱚ ᱦᱟᱜ ᱠᱩᱸᱫᱽᱨᱤ ᱠᱚᱫᱚ ᱠᱷᱮᱛ ᱨᱮᱫᱚ ᱵᱟᱞᱮ ᱨᱚᱦᱚᱭᱟ᱾ ᱟᱞᱮ ᱫᱚ ᱦᱟᱸᱜ ᱵᱟᱲᱜᱮ ᱠᱚᱞᱮ ᱜᱮᱨᱮ ᱞᱚᱦᱚᱭᱟ᱾
ᱟᱪᱪᱷᱟ ᱟᱪᱪᱷᱟ᱾ ᱚ ᱟᱨ ᱚᱱᱠᱟ ᱛᱟᱦᱚᱞᱮ ᱤᱭᱟᱹ ᱠᱚᱫᱚ ᱟᱫᱚ ᱚᱱᱠᱟ ᱤᱭᱟᱹᱤ ᱠᱚᱫᱚ ᱯᱮ ᱪᱟᱥ ᱵᱟᱲᱟᱭ ᱜᱮᱭᱟ ᱥᱮ ᱵᱟᱝ ᱡᱮᱢᱚᱱ ᱚᱱᱟ ᱤᱭᱟᱹ ᱠᱚ ᱢᱮᱱᱟᱜ ᱜᱮᱭᱟ ᱢᱩᱞᱟᱹ ᱟᱲᱟᱜ ᱠᱚᱫᱚᱯᱮ ᱮᱨ ᱵᱟᱲᱟᱭ ᱜᱮᱭᱟ ᱥᱮ ᱵᱟᱝ ᱟᱞᱮ ᱥᱮᱫ ᱢᱟ ᱢᱩᱞᱟᱹ ᱟᱲᱟᱜ ᱦᱚᱸ ᱯᱷᱮᱢᱟᱥ ᱜᱮᱭᱟ ᱫᱚᱢᱮ ᱠᱚ ᱦᱟᱛᱟᱣ ᱜᱮᱭᱟ ᱠᱚ᱾ ᱦᱮᱸ ᱦᱮᱞᱳ᱾
ᱦᱮᱸ᱾
ᱟᱨ ᱤᱭᱟᱹ ᱠᱚᱫᱚ ᱯᱮ ᱢᱩᱞᱟᱹ ᱟᱲᱟᱜ ᱛᱟᱨᱯᱚᱨᱮ ᱤᱭᱟᱹ ᱠᱚᱫᱚ ᱯᱮ ᱦᱟᱛᱟᱣ ᱠᱷᱚᱥᱞᱟ ᱟᱲᱟᱜ ᱠᱚᱫᱚ ᱦᱩᱭ ᱵᱟᱲᱟᱜ ᱜᱮᱭᱟ ᱥᱮ ᱵᱟᱝ?
ᱠᱷᱚᱥᱚᱞᱟ ᱟᱲᱟᱜ ᱠᱚᱫᱚ ᱦᱩᱭ ᱵᱟᱲᱟᱜ ᱜᱮᱭᱟ ᱥᱮ ᱵᱟᱝ ᱢᱩᱞᱟᱹ, ᱠᱷᱚᱥᱞᱟ ᱚᱱᱟ ᱠᱚ?
ᱦᱳᱭ ᱟᱞᱮ ᱥᱮᱫ ᱦᱚᱸ ᱢᱩᱞᱟᱹ ᱠᱚᱫᱚ ᱠᱚ ᱪᱟᱥ ᱜᱮᱭᱟ᱾ ᱟᱨ ᱚᱱᱟ ᱵᱮᱜᱚᱨ ᱦᱚᱸ ᱮᱴᱟᱜ ᱠᱚᱦᱚᱸ ᱠᱚ ᱤᱭᱟᱹᱭ ᱜᱮᱭᱟ ᱢᱩᱨᱞᱟᱹ ᱡᱮᱢᱚᱱ ᱥᱚᱲᱚᱠ ᱥᱩᱯᱤ ᱠᱚᱦᱚ ᱠᱚ ᱪᱟᱥ ᱜᱮᱭᱟ ᱛᱚᱵᱮ ᱵᱟᱹᱲᱛᱤ ᱫᱚᱜ ᱵᱟᱝ ᱠᱚ ᱤᱭᱟᱹᱼᱟ ᱥᱩᱫᱩ ᱚᱲᱟᱜ ᱡᱚᱢ ᱞᱟᱹᱜᱤᱫ ᱜᱮ ᱟᱨ ᱚᱱᱟ ᱠᱷᱚᱱ ᱵᱟᱹᱲᱛᱤ ᱫᱚ ᱦᱟᱸᱜ ᱵᱟᱝᱜᱮ᱾
ᱟᱪᱪᱷᱟ ᱟᱪᱪᱷᱟ᱾ ᱟᱨ ᱤᱭᱟᱹ ᱠᱚᱫᱚ ᱛᱟᱦᱚᱞᱮ ᱚᱝᱠᱟ ᱠᱚᱥᱞᱟ ᱯᱟᱞᱚᱝ ᱯᱟᱞᱚᱝ ᱟᱲᱟᱜ ᱚᱱᱟ ᱠᱚᱫᱚ ᱨᱚᱠᱚᱡ ᱟᱛᱮ ᱟᱹᱰᱤ ᱪᱚᱨᱚᱠ ᱜᱮ ᱵᱩᱡᱷᱟᱹᱜᱼᱟ ᱚᱱᱟ ᱠᱚᱫᱚ ᱪᱮᱫ ᱞᱮᱠᱟ ᱵᱤᱱ ᱡᱚᱢ ᱵᱤᱱ ᱠᱩᱥᱤᱭᱟᱜ ᱜᱮᱭᱟ ᱥᱮ?
ᱦᱳᱭ ᱯᱟᱞᱚᱝ ᱟᱲᱟᱜ ᱠᱚᱫᱚ ᱢᱟᱱᱮ ᱚᱲᱟᱜ ᱡᱚᱢ ᱞᱟᱹᱜᱤᱫ ᱫᱚ ᱡᱚᱛᱚ ᱠᱚ ᱪᱟᱥ ᱜᱮᱭᱟ ᱠᱚ,
ᱟᱪᱪᱷᱟ᱾ ᱟᱞᱮ ᱥᱮᱫ ᱢᱟ ᱚᱱᱟ ᱨᱚᱠᱚᱡ ᱟᱛᱮ ᱟᱹᱰᱤ ᱪᱚᱨᱚᱠ ᱜᱮᱞᱤᱧ ᱵᱩᱡᱷᱟᱹᱣ ᱟᱞᱤᱧ ᱢᱟ ᱫᱚᱢᱮᱞᱤᱧ ᱠᱩᱥᱤᱭᱟᱜᱼᱟ ᱚᱱᱟ ᱯᱟᱞᱚᱝ ᱟᱲᱟᱜ ᱠᱚᱥᱞᱟ ᱟᱲᱟᱜ ᱠᱚ᱾
ᱟᱪᱪᱷᱟ ᱠᱷᱚᱥᱞᱟ ᱟᱲᱟᱜ ᱦᱚᱸ ᱟᱯᱮ ᱴᱮᱱ ᱫᱚᱠᱚ ᱛᱤᱠᱤ ᱜᱮᱭᱟ ᱥᱮ ᱪᱮᱫ ᱞᱮᱠᱟ?
ᱦᱮᱸ ᱦᱮᱸ ᱦᱮᱸ᱾
ᱟᱞᱮ ᱥᱮ ᱫᱚ ᱠᱷᱚᱥᱞᱟ ᱟᱲᱟᱜ ᱫᱚ ᱦᱟᱸᱜ ᱵᱟᱝ ᱠᱚ ᱛᱟᱹᱨ ᱛᱜᱤ ᱜᱮᱭᱟ ᱚᱱᱟ ᱫᱚ ᱦᱟᱸᱜ ᱵᱟᱝ ᱡᱚᱢ ᱵᱟᱲᱟ ᱦᱩᱭᱩ ᱠᱟᱱᱟ, ᱛᱚᱵᱮ ᱪᱟᱥ ᱫᱚ ᱦᱟᱸᱜ ᱪᱟᱥ ᱵᱟᱲᱟᱭ ᱦᱩᱭᱩᱜ ᱜᱮᱭᱟ ᱛᱚᱵᱮ ᱠᱷᱚᱥᱚᱞ ᱟᱲᱟᱜ ᱫᱚ ᱦᱟᱸᱜ ᱵᱟᱝ ᱡᱚᱢ ᱦᱩᱭᱩᱭ ᱠᱟᱱᱟ᱾ ᱚᱠᱟᱞᱮ ᱡᱩᱛ ᱜᱮ ᱵᱩᱡᱷᱟᱹᱜᱼᱟ ᱥᱮ ᱵᱟᱝ ᱡᱩᱛ
ᱦᱮᱸ᱾ ᱦᱮᱸ ᱦᱮᱸ ᱟᱫᱚ ᱟᱫᱚ ᱟᱯᱮᱥᱮᱫ ᱢᱚᱱᱮ ᱦᱚᱭ ᱧᱩᱛᱩᱢ ᱫᱚ ᱮᱴᱟᱜ ᱠᱚ ᱞᱟᱹᱭᱟ ᱚᱱᱟᱫᱚ ᱟᱞᱟᱫᱟ ᱠᱚᱥᱞᱟ ᱟᱲᱟᱜ ᱢᱮᱱᱛᱮ ᱵᱟᱹᱵᱤᱱ ᱵᱩᱡ ᱫᱟᱲᱮᱭᱟᱜ ᱠᱟᱱᱟ ᱛᱟᱦᱚᱞᱮ ᱚᱱᱟ ᱫᱚ ᱮᱴᱟᱜ ᱠᱚᱞᱭᱟ ᱧᱩᱛᱩᱢ ᱢᱚᱱᱮ ᱦᱚᱭ ᱟᱞᱟᱫᱟ ᱜᱮᱭᱟ᱾ ᱛᱟᱨᱢᱟᱱᱮ ᱚᱱᱟ ᱫᱚ ᱡᱚᱢ ᱜᱮᱭᱟ ᱠᱚ ᱜᱚᱴᱟ ᱜᱮᱛᱚ?
ᱠᱷᱚᱥᱞᱟ ᱢᱮᱱ ᱛᱮᱫᱚ ᱟᱞᱮ ᱫᱚ ᱦᱟᱸᱜ ᱞᱮ ᱢᱚᱱᱮᱭᱟ ᱡᱟᱦᱟᱸ ᱫᱚ ᱛᱤᱞᱢᱤᱧ ᱢᱮᱱ ᱛᱮᱵᱮᱱ ᱵᱟᱲᱟᱭ ᱜᱮᱭᱟ?
ᱳ ᱦᱮᱸ ᱦᱮᱸ ᱦᱮᱸ ᱚᱱᱟ ᱦᱚᱸ ᱟᱹᱞᱤᱧ ᱦᱮᱸ ᱚᱱᱟ ᱤᱱᱟᱹ ᱛᱮᱜᱮᱞᱤᱧ ᱠᱩᱞᱤ ᱠᱮᱫ ᱵᱮᱤᱱᱟ ᱡᱮ ᱟᱯᱮ ᱛᱚ ᱩᱞᱴᱟᱹ ᱯᱮ ᱞᱭᱟ ᱚᱱᱟ ᱫᱚ᱾ ᱤᱭᱟᱹ ᱦᱟᱱᱮ ᱡᱟᱦᱟᱸ ᱚᱱᱮ ᱠᱚ ᱧᱟᱢᱚᱜ ᱜᱮᱭᱟ ᱦᱩᱰᱤᱧ ᱦᱩᱰᱤᱧ ᱫᱚ ᱡᱚᱢ ᱞᱟᱹᱜᱤᱫ ᱚᱱᱟ ᱠᱚ ᱠᱚᱥᱟᱞᱟ ᱫᱚ ᱵᱟᱝ, ᱚ ᱟᱨ ᱛᱤᱞᱢᱤᱧ ᱠᱟᱛᱷᱟ ᱵᱤᱱ ᱞᱟᱹᱭ ᱠᱮᱫ ᱠᱷᱟᱱ ᱤᱭᱟᱹ ᱛᱟᱦᱚᱞᱮ ᱛᱤᱞᱢᱤᱧ ᱠᱚᱫᱚ ᱪᱮᱫ ᱠᱟ ᱠᱟᱛᱮ ᱯᱮ ᱡᱚᱢ ᱜᱮᱭᱟ ᱚᱱᱟ ᱫᱚ ᱨᱤᱫ ᱠᱟᱛᱮ ᱢᱟ ᱟᱹᱰᱤ ᱪᱚᱨᱚᱠ ᱵᱩᱡᱷᱟᱹᱜᱼᱟ ᱚᱱᱟ ᱫᱟᱜ ᱢᱟᱹᱲᱤ ᱫᱠᱟ ᱥᱟᱜ ᱚᱱᱟ ᱠᱚᱫᱚ ᱠᱚ ᱯᱮ ᱨᱤᱫ ᱵᱟᱲᱟᱭ ᱜᱮᱭᱟ ᱥᱮ ᱵᱟᱝ?
ᱛᱤᱞᱢᱤᱧ ᱫᱟᱞᱮ ᱫᱚ ᱦᱟᱸᱜ ᱞᱮ ᱛᱤᱞᱢᱤᱧ ᱛᱩᱣᱟᱹ ᱚᱱᱟ ᱠᱚᱫᱚ ᱦᱟᱸᱜ ᱞᱮ ᱥᱩᱱᱩᱢ ᱟᱞᱮ᱾ ᱦᱮᱸ ᱚᱱᱠᱟᱛᱮᱫ ᱦᱟᱸᱜ ᱨᱤᱫ ᱨᱮ ᱫᱚ ᱵᱟᱞᱮ ᱡᱚᱢ ᱜᱮᱭᱟ ᱚᱱᱟ ᱫᱚ ᱦᱟᱸᱜ ᱛᱤᱞᱢᱤᱧ ᱫᱚ ᱚᱱᱟ ᱛᱩᱲᱤ ᱞᱮᱠᱟ ᱜᱮ
ᱦᱩᱸ ᱩᱸ ᱟᱞᱮ ᱥᱮᱫ ᱢᱟ ᱚᱱᱟ ᱟᱞᱮ ᱥᱮ ᱦᱮᱸ ᱟᱞᱮᱥᱮᱫ ᱢᱟ ᱚᱱᱟ ᱨᱤᱫ ᱠᱟᱛᱮᱜ ᱦᱚᱸᱠᱚ ᱡᱚᱢ ᱜᱮᱭᱟ ᱛᱟᱯᱚᱨᱮ ᱟᱠᱷᱨᱤᱧ ᱦᱚᱸᱠᱚ ᱟᱠᱷᱨᱤᱧ ᱜᱮᱭᱟ ᱛᱟᱯᱚᱨᱮ ᱥᱩᱱᱩᱢ ᱦᱚᱸᱠᱚ ᱥᱩᱱᱩᱢ ᱜᱮᱭᱟ ᱟᱨ ᱟᱯᱚ ᱫᱚ ᱨᱤᱫ ᱠᱟᱛᱮᱫ ᱫᱚ ᱵᱟᱮ ᱡᱚᱢ ᱵᱟᱲᱟ ᱠᱟᱫᱟ ᱵᱟᱝ?
ᱦᱳᱭ ᱡᱚ ᱡᱚᱢ ᱵᱟᱲᱟ ᱫᱚ ᱵᱟᱝ ᱦᱩᱭᱩ ᱠᱟᱱᱟ ᱛᱚᱵᱮ ᱥᱩᱫᱩ ᱥᱩᱱᱩᱢ ᱥᱩᱱᱩᱢ ᱟᱠᱷᱨᱤᱧ ᱠᱟᱛᱮᱫ ᱟᱠᱷᱨᱤᱧ ᱦᱩᱭ ᱟᱠᱟᱱᱟ ᱟᱨ ᱥᱩᱱᱩᱢ ᱜᱮ ᱱᱤᱭᱟᱹ ᱚᱱᱟ ᱪᱟᱥ ᱠᱟᱛᱮ ᱤᱱᱠᱟᱹᱜᱮ ᱟᱨ ᱟᱯᱮᱥᱱ ᱛᱩᱲᱤ ᱠᱚᱫᱚ ᱪᱟᱥ ᱜᱮ ᱵᱟᱝ ᱛᱚᱵᱮ?
ᱦᱮᱸ ᱛᱩᱲᱤ ᱠᱚ ᱠᱚ ᱪᱟᱥ ᱵᱟᱲᱟᱭ ᱜᱮᱭᱟ ᱟᱯᱮ ᱟᱞᱮ ᱛᱩᱲᱤ ᱥᱮᱫ ᱠᱚ ᱪᱟᱥ ᱵᱟᱲᱟᱭ ᱜᱮᱭᱟ᱾ ᱛᱩᱲᱤ ᱢᱟ ᱵᱟᱨᱭᱟ ᱢᱮᱱᱟᱜ-ᱟ ᱛᱚ ᱦᱮᱸᱫᱮᱭᱟᱜ ᱟᱨ ᱯᱩᱲᱟᱜ ᱢᱮᱱᱟᱜ-ᱟ ᱟᱯᱮ ᱥᱮᱫ ᱫᱚ ᱛᱤᱱᱟᱹᱜ ᱜᱟᱱ ᱪᱮᱫ ᱞᱮᱠᱟ ᱢᱮᱱᱟᱜ-ᱟ ᱛᱩᱲᱤ ᱠᱚᱫᱚ?
ᱟᱞᱮ ᱥᱮᱱ ᱦᱚᱸ ᱤᱱᱟᱹ ᱜᱮᱭᱟ ᱦᱮᱸᱫᱮ ᱫᱚ ᱵᱟᱝ ᱚᱱᱟ ᱫᱚ ᱟᱨᱟᱜ ᱠᱚ ᱢᱮᱱᱟ ᱟᱞᱮ ᱥᱮᱱ ᱫᱚ᱾
ᱚ ᱟᱪᱪᱷᱟ ᱟᱪᱪᱷᱟ ᱪᱷᱟ ᱚ ᱦᱳᱭ ᱦᱟᱨᱟᱜ ᱜᱮ ᱟᱹᱞᱤᱧ ᱦᱚᱸ ᱠᱟᱹᱴᱤᱡ ᱵᱤᱜᱩᱱᱚᱜ ᱠᱚᱫᱚ ᱵᱟᱹᱞᱤᱧ ᱡᱚᱯᱲᱟᱣ ᱵᱟᱲᱟ ᱠᱟᱱᱟ ᱛᱚ ᱪᱟᱥ ᱠᱟᱹᱢᱤ ᱠᱚᱨᱮ ᱫᱚ,
ᱟᱜ ᱛᱩ ᱟᱨ ᱛᱩᱲᱤ ᱫᱚ ᱦᱟᱸᱜ ᱡᱟᱦᱟᱸ ᱟᱨᱟᱜᱟᱜ ᱚᱱᱟ ᱫᱚ ᱦᱟᱸᱜ ᱢᱮᱱᱟᱠᱚ ᱫᱟᱢ ᱠᱚᱢ ᱜᱮᱭᱟ, ᱟᱨ ᱡᱟᱦᱟᱸ ᱯᱳᱲᱟᱜ ᱚᱱᱟ ᱫᱚ ᱡᱟᱹᱥᱛᱤ ᱜᱮᱭᱟ ᱟᱫᱚ ᱪᱟᱥ ᱨᱮᱦᱟᱸᱜ ᱚᱱᱟ ᱡᱟᱦᱟᱸ ᱯᱩᱲ ᱛᱩᱲᱤ ᱚᱱᱟ ᱫᱚ
ᱦᱩᱸ᱾
ᱜᱟᱫᱟᱨ ᱥᱮ ᱵᱤᱞᱤ ᱛᱚᱨᱟ ᱜᱮ ᱟᱫᱚ ᱚᱱᱟ ᱫᱚ ᱦᱟᱸᱜ ᱫᱟᱨᱮ ᱨᱮ ᱡᱩᱫᱤ ᱵᱟᱝ ᱤᱨ ᱦᱩᱭᱩᱜ-ᱟ ᱛᱟᱦᱞᱮ ᱫᱟᱨᱮ ᱠᱷᱚᱱ ᱜᱮ ᱯᱚᱥᱟᱜ ᱠᱟᱛᱮ ᱵᱩᱡᱩᱨ ᱮᱱ ᱜᱮ ᱟᱨ ᱟᱨᱟᱜᱟᱜ ᱫᱚ ᱦᱟᱸᱜ ᱩᱱᱟᱹᱜ ᱪᱟᱬ ᱫᱚ ᱵᱟᱝ ᱵᱩᱡᱩᱨᱩᱜ-ᱟ ᱚᱱᱟ ᱫᱚ ᱵᱤᱞᱤ ᱠᱟᱛᱮᱜ ᱦᱚᱸ ᱠᱤ ᱪᱷᱩ ᱫᱤᱱ ᱫᱚ ᱛᱟᱦᱮᱸᱱ ᱜᱮᱭᱟ ᱟᱫᱚ ᱡᱩᱫᱤ ᱥᱳᱚᱢᱚᱭ ᱵᱟᱝ ᱡᱩᱫᱤ ᱵᱟᱵᱤᱱ ᱤᱫᱤ ᱫᱟᱲᱮᱭᱟᱜ-ᱟ ᱛᱟᱦᱚᱞᱮ ᱨᱮᱦᱚᱸ ᱠᱤᱪᱷᱩ ᱫᱤᱱ ᱫᱚ ᱥᱩᱨ ᱥᱩᱜᱩᱨ ᱵᱟᱛᱟᱣᱟ, ᱟᱨ ᱯᱩᱲ ᱛᱩᱲᱤ ᱫᱚ ᱚᱱᱠᱟ ᱫᱚ ᱵᱟᱝ ᱚᱱᱟ ᱫᱚ ᱵᱤᱞᱤ ᱥᱮ, ᱜᱟᱫᱟᱨ ᱠᱟᱱ ᱥᱮ ᱟᱫᱚ ᱠᱟ ᱟᱹᱰᱤ ᱠᱚᱢ ᱛᱮᱜᱮ ᱡᱷᱟᱲᱟᱣᱮᱱ ᱜᱮ ᱢᱟᱱᱮ ᱧᱩᱨᱩᱭᱮᱱ ᱜᱮ᱾
ᱟᱪᱪᱷᱟ ᱟᱪᱪᱷᱟ ᱦᱮᱸ ᱟᱞᱮᱥᱮᱜ ᱢᱟ ᱚᱱᱟ ᱢᱮᱴᱟᱝ ᱢᱮᱱᱟᱜ-ᱟ ᱡᱷᱟᱹᱞ ᱛᱩᱲᱤ, ᱛᱟᱯᱚᱨᱮ ᱛᱩᱲᱤ ᱛᱟᱯᱚᱨᱮ ᱯᱩᱲ ᱛᱩᱲᱤ ᱚᱱᱟᱫᱚ ᱯᱤᱭᱟᱜ-ᱟ ᱡᱟᱦᱟ ᱠᱚ ᱯᱮᱭᱟ ᱠᱚ ᱢᱮᱛᱟᱜ-ᱟ ᱛᱟᱯᱚᱨᱮ ᱟᱫᱚ᱾ ᱚᱱᱟ ᱫᱚ ᱥᱮᱨᱚᱠᱚᱢ ᱫᱚ ᱥᱮ ᱨᱚᱠᱚᱢ ᱫᱚ ᱵᱟᱠᱚ ᱤᱫᱤ ᱜᱮᱭᱟ ᱱᱟ ᱠᱚᱢ ᱥᱚᱢ ᱛᱮᱜᱮ ᱦᱩᱭᱩᱜ ᱜᱮᱭᱟ ᱟᱨ ᱚᱱᱟ ᱠᱚᱫᱚ ᱥᱟᱨ ᱵᱤᱥ ᱠᱚᱦᱚᱸ ᱠᱚᱢ ᱜᱮ ᱞᱟᱜᱟᱜ-ᱟ᱾ ᱩᱱᱟᱹᱜ ᱵᱟᱠᱚ ᱞᱟᱜᱟᱣᱟ, ᱥᱟᱨᱵᱷᱤᱥ ᱠᱚ ᱟᱯᱮ ᱥᱮᱫ ᱫᱚ ᱪᱮᱫᱠᱟ ᱥᱟᱨᱵᱤᱥ ᱠᱟᱛᱮ ᱠᱚ ᱞᱟᱜᱟᱣ ᱜᱮᱭᱟ ᱥᱮ ᱪᱮ?
ᱵᱟᱝᱜᱮ ᱟᱞᱮᱫᱚ ᱛᱩᱲᱤ ᱫᱚ ᱦᱟᱸᱜ ᱱᱚᱝᱠᱟ ᱥᱤ ᱠᱟᱫᱟᱞᱮ ᱛᱚ, ᱥᱤ ᱥᱚᱢᱚᱭ ᱨᱮᱜᱮ ᱦᱟᱸᱜ ᱮᱨ ᱠᱟᱫ ᱜᱮᱞᱮ ᱟᱨᱞᱮ ᱟᱬᱜᱚᱢ ᱢᱮᱥᱟ ᱠᱟᱜ ᱜᱮ᱾ ᱟᱫᱚ ᱦᱟᱸᱜ ᱠᱤᱪᱷᱩ ᱫᱤᱱ ᱯᱚᱨᱮ ᱫᱟᱨᱮᱭᱮᱱ ᱜᱮᱭᱟ, ᱢᱟᱱᱮ ᱩᱱ ᱥᱩᱢᱚᱭ ᱨᱮᱜᱮ ᱡᱟ ᱥᱟᱨ ᱞᱮ ᱞᱟᱜᱟᱣ, ᱟᱨ ᱵᱟᱝᱠᱷᱟᱱ ᱫᱚ ᱵᱟᱞᱮ ᱞᱟᱜᱟᱣ ᱜᱮᱭᱟ ᱥᱟᱨ ᱫᱚ ᱦᱟᱜ ᱛᱩᱲᱤ ᱨᱮᱫᱚ ᱚᱱᱮ ᱮᱨ ᱜᱤᱰᱤ ᱠᱟᱜ ᱜᱮ ᱟᱨ ᱢᱟᱡᱷᱮ ᱢᱟᱡᱷᱮ ᱦᱟᱜ ᱫᱟᱜ ᱠᱚᱞᱮ ᱵᱟᱜᱟᱣ ᱵᱟᱲᱟᱦᱟᱜ ᱜᱮ ᱤᱱᱟᱹᱜᱮ᱾
ᱟᱪᱪᱷᱟ ᱟᱨ ᱤᱡᱟᱹ ᱠᱚᱫᱚ ᱛᱟᱦᱞᱮ ᱚᱝᱠᱟ ᱡᱮᱢᱚᱱ ᱦᱳᱲᱳ ᱠᱚᱫᱚ ᱯᱮ ᱨᱚᱦᱚᱭ ᱫᱚ ᱚᱝᱠᱟ ᱪᱮᱫᱠᱟ ᱥᱟᱨ ᱵᱤᱥ ᱠᱚᱫᱚ ᱪᱮᱫ ᱠᱟ ᱯᱮ ᱮᱢᱟᱜ ᱟᱥ ᱥᱮ ᱵᱟᱯ
ᱟᱞᱮ ᱥᱮᱱ ᱫᱚ ᱦᱟᱸᱜ ᱦᱩᱲᱩ ᱨᱮᱫᱚ ᱦᱟᱸᱜ ᱥᱟᱨ ᱪᱟᱯᱟᱱ ᱫᱚ ᱦᱟᱸᱜ ᱚᱱᱠᱟᱱᱟᱜ ᱥᱮ, ᱠᱚᱢ ᱜᱮᱞᱮ ᱮᱢᱟᱜ-ᱟ ᱪᱮᱫᱟᱜ ᱥᱮ ᱯᱩᱭᱥᱟᱹ ᱵᱟᱝ ᱛᱮᱦᱚᱸ ᱚᱱᱠᱟ ᱴᱷᱤᱠ ᱴᱷᱟᱠ ᱥᱟᱨ ᱠᱚ ᱠᱤᱨᱤᱧ ᱵᱟᱝ ᱦᱩᱭᱩᱜ ᱜᱮᱭᱟ, ᱟᱫᱚ ᱢᱮᱱᱟᱜ ᱠᱚᱣᱟ ᱚᱲᱟᱜ ᱨᱮ ᱜᱩᱨᱤᱡ ᱰᱟᱭᱨᱤ ᱠᱚ ᱦᱮᱱᱟᱜ ᱠᱚᱣᱟ ᱟᱫᱚ, ᱰᱟᱭᱨᱤ ᱜᱩᱨᱤᱡ ᱜᱮ ᱡᱟᱹᱥᱛᱤ ᱞᱮ ᱮᱢᱟᱜ-ᱟ
ᱦᱩᱸ
ᱛᱟᱯᱚᱨᱮ ᱦᱩᱭᱩᱜ ᱠᱟᱱᱟ᱾ ᱥᱟᱨ ᱪᱟᱵᱟᱱ ᱮᱢᱟᱜ ᱠᱷᱟᱱ ᱫᱚ ᱦᱟᱜ ᱞᱟᱹᱭᱟᱠᱚ ᱡᱮ ᱵᱟᱝᱢᱟ ᱩᱱᱠᱩ ᱡᱟᱦᱟᱸᱭ ᱦᱟᱥᱟ ᱨᱮᱠᱚ ᱛᱟᱦᱮᱱ ᱜᱮᱭᱟ ᱞᱮᱸᱰᱮᱫ ᱥᱮ ᱡᱤᱱᱛᱤ ᱯᱤᱯᱲᱤ ᱟᱨ ᱠᱤᱪᱷᱩ ᱠᱚ, ᱩᱱᱠᱩ ᱠᱚ ᱜᱚᱡ ᱞᱮᱱᱠᱷᱟᱱ ᱠᱚ ᱵᱷᱟᱹᱜᱤ ᱴᱷᱤᱠ ᱨᱟᱦᱟᱜ ᱦᱟᱥᱟᱻ ᱢᱟ ᱜᱩᱡᱩᱜ ᱜᱮᱭᱟ ᱟᱫᱚ ᱚᱱᱟ ᱛᱮ ᱩᱱᱠᱩ ᱵᱟ ᱟᱞᱮ ᱫᱚ ᱥᱟᱨ ᱫᱚ ᱠᱚᱢ ᱜᱮᱞᱮ ᱮᱢᱟᱜ-ᱟ᱾
ᱦᱚᱸ ᱟᱨ ᱤᱡᱟᱹ ᱠᱚᱫᱚ ᱛᱟᱦᱞᱮ ᱚᱝᱠᱟ ᱵᱤᱥ ᱠᱚᱫᱚ ᱛᱤᱡᱩ ᱪᱮᱫᱠᱟ ᱠᱚ, ᱞᱟᱜᱟᱜ ᱜᱮᱭᱟ ᱟᱞᱮ ᱥᱮᱱ ᱢᱟ ᱛᱤᱡᱩ ᱠᱚᱦᱚᱸ, ᱫᱚᱢᱮ ᱠᱚ ᱞᱟᱜᱟᱣ ᱵᱟᱲᱟᱜ ᱜᱮᱭᱟ ᱤᱱᱟᱹᱛᱮ ᱵᱤᱥ ᱠᱚᱫᱚ ᱡᱟᱹᱥ ᱛᱤ ᱜᱮ ᱮᱢ ᱫᱚ ᱞᱟᱜᱟᱜ ᱜᱮᱭᱟ ᱛᱟᱦᱞᱮ, ᱟᱯᱮ ᱥᱮᱫ ᱫᱚ ᱛᱤᱡᱩ ᱠᱚᱠᱚ ᱞᱟᱜᱟᱣ ᱵᱟᱲᱟᱜ ᱜᱮᱭᱟ ᱥᱮ ᱵᱟᱝ?
ᱦᱳᱭ ᱛᱤᱡᱩ ᱠᱚᱫᱚ ᱞᱟᱜᱟᱜ-ᱟ ᱚᱱᱟ ᱠᱚᱫᱚᱞᱮ ᱥᱯᱨᱮ ᱜᱮᱭᱟ ᱪᱮᱫᱟᱜ ᱫᱚ ᱵᱟᱝᱢᱟ ᱟᱹᱰᱤ ᱮ ᱩᱱᱟᱹᱜ ᱦᱟᱨ ᱥᱟᱥᱮᱛ ᱠᱟᱛᱮᱜ ᱦᱟᱸᱜ ᱨᱚᱦᱚᱭ ᱦᱩᱭᱩᱜ ᱜᱮᱭᱟ, ᱛᱟᱯᱚᱨᱮ ᱟᱵᱚ ᱫᱚ ᱦᱟᱸᱜ ᱛᱚ ᱦᱩᱲᱩ ᱪᱮᱛᱟᱱ ᱨᱮᱜᱮ ᱵᱷᱚᱨᱥᱟ ᱫᱚ ᱡᱟᱹᱥᱛᱤ ᱫᱚ ᱵᱮ, ᱟᱫᱚ ᱦᱟᱸᱜ ᱚᱱᱟ ᱫᱚ ᱵᱟᱧᱪᱟᱣ ᱫᱚᱦᱚᱭ ᱞᱟᱹᱜᱤᱫ ᱛᱚᱦᱟᱜ ᱡᱳᱨᱢᱳᱨ ᱫᱷᱩᱨᱟᱹᱣ ᱦᱩᱭᱩᱜ ᱜᱮᱭᱟ, ᱡᱟᱛᱮ ᱟᱞᱚ ᱤᱭᱟᱹᱜ ᱢᱟ ᱟᱨ ᱚᱱᱟ ᱠᱷᱟᱹᱛᱤᱨ ᱜᱮ ᱦᱟᱸᱜ ᱚᱱᱟ ᱦᱚᱸ ᱟᱞᱮ ᱦᱚᱸ ᱚᱱᱟ ᱫᱚ ᱵᱷᱟᱜᱤ ᱡᱚᱛ ᱛᱚᱱᱟᱝ ᱱᱟᱯᱟᱭ ᱜᱮ ᱢᱟ ᱦᱩᱭᱩᱜ ᱜᱮ ᱵᱷᱟᱜᱞᱤ ᱜᱮ ᱡᱟᱛᱮ ᱯᱷᱚᱞᱚᱱ ᱵᱷᱟᱞᱮ ᱦᱩᱭᱩᱜ ᱢᱟ
ᱦᱳᱭ ᱟᱫᱚ ᱟᱨ ᱤᱡᱟᱹ ᱠᱚᱫᱚ ᱦᱮᱸ ᱦᱮᱸ ᱦᱮᱸ᱾ ᱟᱫᱚ ᱟᱞᱮᱥᱮᱜ ᱢᱟᱦᱟᱜ ᱚᱱᱟ ᱠᱚ ᱵᱟᱨ ᱯᱮ ᱫᱷᱟᱣ ᱤᱡᱟᱹ ᱛᱮᱡᱚ ᱠᱚ ᱞᱟᱜᱟᱜ ᱜᱮᱭᱟ ᱤᱱᱟᱹᱛᱮ ᱡᱟᱹᱥᱛᱤ ᱜᱮ ᱚᱱᱟ ᱮᱥᱯᱨᱮ ᱦᱩᱭᱩᱜ-ᱟ᱾ ᱛᱟᱦᱞᱮ ᱤᱭᱟᱹ ᱠᱚᱫᱚ ᱛᱟᱦᱞᱮ ᱢᱮᱛᱟᱜᱼᱟ᱾ ᱛᱟᱦᱚᱞᱮ ᱜᱮᱞᱮ ᱠᱚ ᱥᱚᱢᱚᱭ ᱫᱚ ᱪᱮᱫ ᱚᱝᱠᱟ ᱛᱤ ᱛᱮᱜᱮ ᱤᱨ ᱜᱮᱭᱟ, ᱥᱮ ᱚᱱᱠᱟ ᱜᱟᱹᱲᱤ ᱢᱟᱹᱲᱤ ᱠᱚᱛᱮ ᱯᱮ ᱤᱨ ᱜᱮᱭᱟ?
ᱦᱳᱭ ᱟᱞᱮ ᱥᱮᱱ ᱫᱚ ᱦᱟᱸᱜ ᱵᱩᱥᱩᱵ ᱨᱮᱭᱟᱜ ᱫᱚᱨᱠᱟᱨ ᱛᱚ ᱟᱫᱚ ᱵᱩᱥᱩᱵ ᱦᱚᱛᱮᱡ ᱛᱮ, ᱟᱞᱮ ᱫᱚ ᱢᱮᱥᱤᱱ ᱫᱚ ᱦᱟᱜ ᱵᱟᱝ ᱞᱮ ᱤᱨ ᱦᱚᱪᱚᱭᱟ, ᱟᱞᱮᱜᱮ ᱛᱤ᱾ ᱛᱮᱜᱮᱞᱮ ᱤᱨ ᱠᱮᱫ ᱜᱮ ᱟᱨ ᱛᱟᱦᱚᱞᱮ ᱠᱷᱟᱱ ᱫᱚ ᱵᱩᱥᱩᱵ ᱟᱞᱮ ᱞᱮ ᱧᱟᱢᱟ ᱟᱨ ᱰᱟᱹᱝᱨᱤ ᱠᱚᱦᱚᱸ ᱢᱮᱱᱟᱜ ᱠᱚ ᱛᱟᱞᱮᱭᱟ ᱜᱟᱹᱭ ᱠᱟᱰᱟ ᱠᱚᱦᱚᱸ ᱢᱮᱱᱟᱜ ᱠᱚᱜᱮᱭᱟ᱾ ᱛᱟᱦᱚᱞᱮ ᱦᱟᱜ, ᱩᱱᱠᱩᱣᱟᱜ ᱡᱚᱢ ᱛᱟᱦᱮ ᱠᱷᱟᱱ ᱫᱚ, ᱚᱱᱟ ᱠᱷᱚᱱ ᱜᱮ ᱦᱩᱭᱩᱜᱼᱟ ᱟᱨ ᱢᱤᱥᱤᱱ ᱛᱮ ᱤᱨ ᱞᱮᱠᱷᱟᱱ ᱫᱚ ᱦᱟᱸᱜ ᱡᱚᱛᱚ ᱚᱱᱟ ᱠᱚᱫᱚ ᱜᱩᱸᱰᱟᱹ ᱪᱟᱵᱟ ᱛᱚ ᱛᱟᱦᱚᱞᱮ ᱠᱷᱟᱱ ᱫᱚ ᱵᱩᱥᱩᱵ ᱵᱟᱝᱞᱮ ᱧᱟᱢ ᱜᱮᱭᱟ᱾ ᱟᱯᱮ ᱥᱮᱱ ᱫᱚ ᱪᱮᱜ ᱞᱮᱠᱟ ᱚᱱᱟ ᱫᱚ ᱦᱩᱲᱩ ᱠᱚᱫᱚ ᱪᱮᱫ ᱛᱮ
ᱦᱮᱸ ᱦᱮᱸ ᱟ ᱟᱞᱮᱥᱮᱫ ᱢᱟ ᱚᱱᱟ ᱠᱷᱮᱛ ᱠᱚ ᱡᱟᱹᱥᱛᱤ ᱜᱮᱭᱟ ᱛᱚ ᱟᱫᱚ ᱚᱱᱟ ᱨᱟᱠᱟᱵ ᱵᱟᱲᱟ ᱛᱮᱜᱮ ᱯᱟᱪᱮᱜ ᱡᱩᱫᱤ ᱫᱟᱜ ᱢᱟᱜ ᱟᱫᱚ ᱞᱚᱥᱠᱟᱱᱚᱜᱟ ᱟᱫᱚ ᱞᱚᱥᱠᱟᱱ ᱵᱚᱛᱚᱨᱛᱮ ᱤᱡᱟᱹᱭ ᱜᱮᱭᱟ ᱠᱚ ᱛᱟᱦᱞᱮ ᱜᱟᱹᱲᱤ ᱛᱮᱠᱚ ᱤᱫᱟ ᱛᱟᱦᱞᱮ ᱟᱨ ᱚᱱᱟ ᱛᱤ ᱛᱮᱢᱟ ᱰᱮᱨᱤᱜ ᱜᱮᱭᱟ ᱡᱮ ᱛᱚᱞ ᱦᱩᱭᱩᱜ ᱛᱟᱵᱚᱱᱟ᱾ ᱟᱨᱚ ᱡᱟᱸᱜᱤ ᱦᱩᱭᱩᱜ ᱛᱟᱵᱚᱱᱟ ᱟᱜᱩ ᱦᱩᱭᱩᱜ ᱛᱟᱵᱚᱱᱟ ᱤᱱᱟᱹᱛᱮ ᱟᱞᱮᱥᱮᱫ ᱫᱚ ᱚᱱᱟ ᱜᱟᱹᱰᱤ ᱛᱮᱜᱮ ᱠᱚ ᱤᱨ ᱠᱮᱭᱟ ᱟᱫᱚ ᱠᱷᱮᱛ ᱠᱚ ᱠᱟᱹᱴᱤᱡ ᱡᱟ. ᱥᱛᱤ ᱜᱮᱛᱟᱠᱚᱣᱟ ᱛᱚ ᱤᱱᱟ ᱠᱷᱟᱹᱛ ᱛᱮ ᱟᱨ ᱟᱯᱮ ᱥᱮᱫ ᱫᱚ ᱠᱷᱮᱛ ᱠᱚ ᱛᱟᱦᱞᱮ ᱠᱚᱢ-ᱠᱚᱢ ᱠᱚᱢ ᱜᱮᱛᱟ ᱠᱚ?
ᱦᱚᱸ ᱱᱚᱝᱠᱟ ᱡᱟᱦᱟᱸᱟᱭ ᱠᱚᱨᱮᱱ ᱦᱚᱭᱛᱚ ᱰᱟᱭᱨᱤ ᱠᱚ ᱵᱟᱹᱱᱩᱜ ᱟᱠᱟᱫ ᱠᱚᱣᱟ ᱩᱱᱠᱩ ᱠᱚᱫᱚ ᱦᱟᱸᱜ ᱦᱚᱲ ᱠᱟᱛᱮ ᱠᱚ ᱤᱨᱟ ᱛᱟᱹᱣ ᱨᱮᱦᱚᱸ ᱜᱟᱹᱰᱤ ᱫᱚ ᱤᱫᱤ ᱫᱚ ᱵᱟᱝ ᱡᱩᱛᱩᱜᱼᱟ ᱪᱮᱫᱟᱜ ᱥᱮ ᱠᱷᱮᱛ ᱨᱮ ᱱᱟᱦᱟᱜ ᱵᱟᱝ ᱟᱹᱪᱩᱨᱚᱜ ᱜᱮᱭᱟ ᱟᱨ ᱩᱥᱩᱞ ᱞᱟᱛᱟᱨ ᱜᱮᱛᱟᱞᱮᱭᱟ ᱠᱷᱮᱛ ᱠᱚ, ᱟᱫᱚ ᱜᱟᱹᱰᱤ ᱫᱚ ᱟᱬᱜᱚ ᱨᱟᱠᱟᱵ ᱫᱚ ᱟᱹᱰᱤ ᱚᱥᱩᱵᱤᱫᱟ ᱚᱱᱟ ᱠᱷᱟᱹᱛᱤᱨ ᱛᱮ ᱦᱟᱸᱜ ᱟ ᱢᱮᱥᱤᱱ ᱜᱟ ᱨᱮᱱᱟᱜ ᱤᱨ ᱜᱟᱹᱰᱤ ᱫᱚ ᱵᱟᱝᱠᱚ ᱟᱹᱜᱩᱭ ᱜᱮᱭᱟ ᱱᱚᱝᱠᱟ ᱫᱚ ᱛᱟᱨᱯᱚᱨᱮ ᱦᱩᱭᱩᱜ ᱠᱟᱱᱟ ᱦᱟᱸᱜ ᱵᱩᱥᱩᱵ ᱟᱠᱷᱨᱤᱧ ᱦᱚᱸᱠᱚ ᱟᱠᱷᱨᱤᱧ ᱜᱮᱭᱟ ᱟᱞᱮ ᱥᱮᱱ ᱫᱚ ᱟᱵᱚ ᱫᱚ ᱟᱹᱷᱨᱤᱧ ᱠᱟ ᱠᱟᱛᱮᱫ ᱯᱚᱭᱥᱟ ᱧᱟᱢᱚᱜ ᱜᱮᱭᱟ ᱡᱟᱦᱟᱸᱭ ᱨᱮᱱ ᱵᱟᱹᱱᱩᱜ ᱠᱚᱛᱟ ᱳᱱ ᱩᱱᱠᱩ ᱦᱚᱸ ᱦᱚᱲ ᱛᱮᱦᱚᱸ ᱠᱚ ᱤᱨ ᱦᱚᱪᱚᱭᱮ ᱜᱮᱭᱟ ᱟᱨ ᱢᱮᱥᱤᱱ ᱛᱮᱦᱚᱸ ᱵᱟᱱᱟᱨ ᱛᱮ ᱠᱚᱨᱟᱣ ᱦᱚᱪᱚᱭ ᱜᱮᱭᱟ᱾
ᱚ ᱟᱞᱮ